ᱦᱮᱞᱳ᱾
ᱦᱩᱸ᱾
ᱪᱮᱫ ᱞᱤᱧ ᱢᱮ ᱠᱟᱴᱮᱱ ᱛᱟᱵᱮᱱᱟ ᱠᱟᱴ ᱮᱱᱟ᱾ ᱟᱪᱪᱷᱟ᱾ ᱞᱟᱹᱭ ᱟᱹᱞᱤᱧ ᱟᱯᱮ ᱚᱱᱛᱮ ᱫᱚ ᱦᱩᱲᱩ ᱨᱚᱦᱩᱭ ᱠᱚᱫᱚ ᱛᱚᱵᱮ ᱛᱤᱱ ᱥᱟᱺᱜᱤᱧ ᱦᱩᱭ ᱡᱟᱨᱟᱣᱟ ᱟᱠᱟᱱᱟ, ᱥᱮ ᱪᱟᱵᱟ ᱡᱟᱣᱨᱟᱭᱮᱱᱟ?
ᱩᱸ ᱦᱩᱲᱩ ᱨᱚᱦᱚᱭ ᱠᱚ ᱢᱮᱱᱟᱜ ᱵᱟᱲᱟ ᱜᱮᱭᱟ᱾
ᱟᱪᱪᱷᱟ, ᱫᱟᱜ ᱡᱟᱹᱲᱤ ᱠᱚ ᱮᱱᱠᱷᱟᱱ ᱵᱷᱟᱜᱤ ᱜᱮ ᱦᱩᱭᱩᱜ ᱠᱟᱱᱟ ᱟᱯᱮ ᱚᱱᱛᱮ ᱫᱚ?
ᱪᱮᱫ ᱠᱚᱵᱤᱱ ᱪᱮᱠᱟ ᱵᱟᱲᱟᱭᱮᱜ-ᱟ?
ᱦᱮᱸ ᱫᱩᱲᱩᱵ ᱵᱟᱲᱟ ᱜᱮ, ᱟᱨ ᱱᱤᱛᱚᱜ ᱢᱟ ᱪᱟᱥᱵᱟᱥ ᱠᱟᱹᱢᱤ᱾
ᱪᱟᱥᱵᱟᱥ ᱜᱮ᱾
ᱚ ᱦᱮᱸ᱾
ᱟᱨ ᱟᱹᱵᱤᱱ ᱫᱚ ᱱᱚᱛᱮ ᱵᱤᱱ ᱦᱮᱡ ᱵᱟᱲᱟ ᱟᱠᱟᱱ ᱜᱮᱭᱟ ᱥᱮ ᱵᱟᱝ ᱟᱞᱮ ᱫᱤᱥᱚᱢ ᱱᱚᱛᱮ, ᱡᱷᱟᱲᱠᱷᱚᱸᱰ ᱫᱤᱥᱚᱢ ᱥᱮᱫ?
ᱪᱮᱫ ᱵᱤᱱ ᱞᱟᱹᱭᱮᱜᱼᱟ?
ᱦᱮᱞᱳ᱾
ᱪᱮᱫ ᱵᱤᱱ ᱞᱟᱹᱭᱮᱜ-ᱟ ᱡᱷᱟᱲᱠᱷᱚᱱᱰ ᱫᱤᱥᱚᱢ ᱥᱮᱫ?
ᱪᱮᱫ ᱠᱚᱪᱚ ᱵᱤᱱ ᱨᱚᱲᱮᱜᱼᱟ ᱨᱚᱲ ᱵᱮᱥ ᱪᱮᱨᱦᱟ ᱵᱟᱭ ᱟᱡᱚᱢ ᱧᱚᱜ ᱠᱟᱱ ᱛᱟᱵᱮᱱᱟ᱾
ᱢᱮᱱᱮᱜᱼᱟ ᱞᱤᱧ ᱪᱮᱫ ᱵᱤᱱ ᱞᱟᱹᱭᱮᱜᱼᱟ ᱡᱷᱟᱲᱠᱷᱚᱸᱰ ᱫᱤᱥᱚᱢ ᱥᱮᱫ ᱪᱮᱫ ᱞᱮᱠᱟᱵᱤᱱ ᱞᱟᱹᱭᱟ᱾
ᱞᱟᱹᱭᱮᱜᱼᱟ ᱞᱤᱧ ᱟᱞᱮ ᱱᱚᱛᱮ ᱡᱷᱟᱲᱠᱷᱚᱸᱰ ᱫᱤᱥᱚᱢ ᱫᱚᱵᱤᱱ ᱦᱮᱡ ᱵᱟᱲᱟ ᱟᱠᱟᱱ ᱜᱮᱭᱟ ᱥᱮ ᱵᱟᱝᱟ ᱱᱚᱛᱮ?
ᱦᱚᱸ ᱥᱮᱱ ᱵᱟᱲᱟ ᱠᱟᱱᱟᱞᱤᱧ᱾ ᱚᱠᱟ ᱥᱮᱫ ᱫᱷᱟᱨᱟ ᱞᱟᱹᱭ ᱵᱤᱱ ᱥᱮ?
ᱱᱚᱛᱮ ᱤᱭᱟᱹ ᱤᱭᱟᱹ ᱠᱚᱵᱤᱱ ᱟᱸᱡᱚᱢ ᱵᱟᱲᱟ ᱠᱟᱜ ᱜᱮᱭᱟ ᱜᱷᱟᱴᱥᱤᱞᱟᱹ ᱡᱟᱢᱥᱮᱫᱽᱯᱩᱨ?
ᱦᱚᱸ ᱜᱷᱟᱴᱥᱤᱞᱟᱹ ᱫᱚᱞᱤᱧ ᱥᱮᱱ ᱟᱠᱟᱱᱟ᱾
ᱦᱮᱸ ᱟᱞᱮ ᱫᱚ ᱱᱟᱜ ᱜᱷᱟᱴᱥᱤᱞᱟᱹ ᱜᱮ ᱜᱷᱟᱴᱥᱤᱞᱟᱹ ᱥᱩᱨ ᱜᱮ᱾
ᱚ ᱦᱚᱸ ᱥᱮᱱ ᱵᱟᱲᱟ ᱠᱷᱟᱱ ᱧᱟᱯᱚᱢ ᱵᱟᱲᱟ ᱦᱩᱭᱩᱜᱼᱟ ᱱᱟᱜ᱾
ᱦᱮᱸ ᱚᱠᱛᱚ ᱠᱚ ᱚᱝᱠᱟ ᱧᱟᱢ ᱞᱮᱱ ᱠᱷᱟᱱ᱾
ᱦᱩᱸ᱾
ᱜᱹᱟ ᱢᱟᱱᱮ ᱪᱮᱫ ᱞᱮᱠᱟ? ᱦᱮᱸ ᱜᱷᱟᱴᱥᱤᱞᱟᱹ ᱨᱮᱜᱮ ᱠᱚᱞᱮᱡᱽ ᱵᱟᱲᱟᱭ ᱦᱩᱭᱩᱜ ᱠᱟᱱᱟ, ᱦᱩᱸ᱾ ᱱᱚᱛᱮ ᱫᱚ ᱢᱟᱱᱮ ᱚᱱᱠᱟ ᱞᱟᱹᱠᱛᱤ ᱜᱮ ᱦᱮᱡ ᱦᱩᱭ ᱞᱮᱱᱟ ᱥᱮ ᱢᱟᱱᱮ ᱯᱮᱲᱟ ᱠᱚ ᱢᱮᱱᱟᱜ ᱠᱚᱣᱟ? ᱟᱪᱪᱷᱟ ᱦᱮᱸ ᱛᱚ ᱱᱟᱦᱟᱜ᱾ ᱩᱲᱤᱥᱥᱟ ᱫᱚ ᱱᱟᱜ ᱚᱠᱟ ᱡᱟᱭᱜᱟ ᱟᱹᱵᱤᱱ ᱫᱚ? ᱞᱟᱹᱭᱮᱜ-ᱟ ᱞᱤᱧ ᱩᱲᱤᱥᱥᱟ ᱫᱚ ᱱᱟᱦᱟᱜ ᱚᱠᱟ ᱡᱟᱭᱜᱟ ᱟᱹᱵᱤᱱ ᱫᱚ?
ᱯᱩᱨ᱾
ᱚᱠᱟ ᱨᱟᱭᱨᱟᱝᱯᱩᱨ, ᱟᱪᱷᱟ ᱨᱟᱭᱨᱟᱝᱯᱩᱨ ᱦᱮᱸ᱾ ᱟᱹᱞᱤᱧ ᱞᱤᱧ ᱪᱟᱞᱟᱣ ᱵᱟᱲᱟ ᱟᱠᱟᱱ ᱜᱮᱭᱟ ᱮᱱᱛᱮ᱾
ᱦᱳᱭ ᱰᱷᱮᱨ ᱢᱟ ᱵᱟᱭ ᱡᱤᱞᱤᱧᱟ ᱥᱩᱨ ᱜᱮᱭᱟ᱾
ᱦᱮᱸ ᱵᱟᱭ ᱥᱟᱺᱜᱤᱧᱟ ᱥᱟᱺᱜᱤᱧ ᱫᱚ᱾ ᱜᱟᱹᱰᱤ ᱜᱷᱚᱲᱟ ᱠᱚ ᱛᱟᱦᱮᱱ ᱠᱷᱟᱱ ᱫᱚ ᱡᱚᱛᱚ ᱜᱮ ᱥᱩᱨ ᱜᱮᱭᱟ᱾
ᱵᱟᱝ ᱜᱮ ᱟᱞᱮ ᱫᱚ ᱱᱚᱝᱠᱟ ᱵᱟᱭᱤᱠ ᱛᱮ ᱫᱚᱞᱮ ᱥᱩᱨᱩ-ᱟ ᱱᱚᱝᱠᱟ ᱵᱩᱨᱩ ᱵᱩᱨᱩ ᱛᱮ᱾
ᱟᱪᱪᱷᱟ ᱦᱮᱸ᱾
ᱦᱩᱸ᱾
ᱩᱸ᱾
ᱩᱸ ᱥᱮᱱ ᱞᱮᱱᱠᱷᱟᱱ ᱧᱟᱯᱟᱢ ᱵᱟᱲᱟ ᱦᱩᱭᱩᱜᱼᱟ ᱱᱟᱦᱟᱜ᱾
ᱦᱮᱸ ᱧᱟᱯᱟᱢ ᱵᱟᱲᱟ ᱜᱮ ᱱᱤᱦᱟᱹᱛᱮ᱾
ᱦᱮᱸ ᱠᱚᱞᱮᱡᱽ ᱴᱟᱭᱤᱢ ᱨᱮᱜᱮ ᱞᱮ ᱥᱮᱱᱚᱜ ᱫᱚ ᱟᱯᱮ ᱦᱚ ᱫᱟᱬᱟ ᱵᱟᱲᱟ ᱾
ᱟᱪᱪᱷᱟ ᱠᱚᱞᱮᱡ ᱫᱚ ᱱᱟᱦᱟᱜ ᱚᱠᱟᱨᱵᱮᱱ ᱠᱚᱞᱮᱡᱮᱜ-ᱟ ᱟᱹᱵᱤᱱ ᱫᱚ?
ᱟᱞᱤᱧ ᱱᱚᱛᱮ
ᱢᱚᱲᱫᱟ ᱾ ᱟᱪᱪᱷᱟ ᱢᱚᱲᱫᱟ ᱟᱸᱡᱚᱢ ᱵᱟᱲᱟ ᱦᱩᱭ ᱠᱟᱱᱟ ᱱᱟᱦᱟᱜ ᱾
ᱟᱯᱮ ᱥᱮᱫᱟᱜ ᱫᱚ ᱵᱟᱝ ᱟᱞᱮ ᱥᱮᱫᱟᱜ ᱾
ᱦᱮᱸ ᱟᱯᱮ ᱥᱮᱱᱟᱜ ᱜᱮ ᱱᱟᱜ ᱟᱸᱡᱚᱢ ᱵᱟᱲᱟ ᱦᱩᱭ ᱠᱟᱱᱟ ᱾
ᱦᱳᱭ ᱾
ᱦᱮᱸ ᱟᱞᱮ ᱱᱚᱛᱮ ᱫᱚ ᱚᱱᱠᱟ ᱵᱟᱹᱱᱩᱜ-ᱟ ᱚᱱᱠᱟ ᱟᱹᱛᱩ ᱠᱚᱫᱚ ᱯᱟᱞᱮᱫ ᱱᱟᱜ ᱢᱚᱬᱫᱟ ᱠᱚᱫᱚ ᱵᱟᱞᱤᱧ ᱟᱸᱡᱚᱢ ᱵᱟᱲᱟ ᱟᱠᱟᱫ-ᱟ ᱾
ᱢᱮᱱᱟᱜ-ᱟ ᱢᱚᱬᱫᱟ ᱢᱚᱥᱟ ᱵᱚᱱᱤ ᱾
ᱦᱮᱸ ᱦᱩᱭᱩᱜ-ᱟ ᱟᱫᱚ ᱵᱟᱹᱞᱤᱧ ᱟᱸᱡᱚᱢ ᱟᱠᱟᱫ-ᱟ ᱱᱚᱝᱠᱟ ᱾
ᱟᱯᱮ ᱥᱮᱫ ᱪᱟᱥ ᱵᱟᱥ ᱠᱚ
ᱦᱮᱸ ᱪᱟᱥ ᱵᱟᱥ ᱠᱚ ᱪᱟᱞᱟᱜ ᱠᱟᱱ ᱜᱮᱭᱟ ᱱᱚᱜ-ᱚᱭ ᱡᱳᱨᱥᱳᱨ ᱜᱮ ᱾
ᱦᱩᱸ ᱦᱩᱸ ᱾
ᱦᱮᱸ ᱱᱤᱛᱚᱜ ᱢᱟ ᱪᱟᱥᱵᱟᱥ ᱫᱤᱱ ᱠᱟᱱᱟ ᱪᱟᱥᱵᱟᱥ ᱠᱚ ᱦᱩᱭᱩᱜ ᱠᱟᱱ ᱜᱮᱭᱟ ᱾
ᱟᱹᱵᱤᱱ ᱫᱚ ᱢᱮᱥ ᱨᱮᱵᱤᱱ ᱛᱟᱦᱮᱱ ᱠᱟᱱᱟ ᱥᱮ ᱦᱳᱥᱴᱮᱞ ᱨᱮ ᱥᱮ ᱚᱲᱟᱜ ᱨᱮᱜᱮ?
ᱦᱮᱸ ᱱᱚᱛᱮ ᱢᱮᱥ ᱥᱮᱫ ᱨᱮ ᱛᱟᱦᱮᱱ ᱦᱩᱭᱩᱜ-ᱟ᱾ ᱟᱛᱩ ᱫᱤᱥᱚᱢ ᱠᱷᱚᱱ ᱚᱱᱠᱟ ᱠᱚᱞᱮᱡᱽ ᱠᱚ ᱠᱳᱪᱤᱝ ᱠᱚ ᱵᱟᱭ ᱮᱴᱮᱱᱚᱜ-ᱟ ᱥᱮ ᱚᱱᱠᱟ ᱥᱩᱵᱤᱫᱷᱟ ᱠᱚ ᱵᱟᱹᱱᱩᱜ-ᱟ ᱚᱱᱠᱟᱛᱮ ᱦᱤᱡᱩᱜ ᱥᱮᱱᱚᱜ ᱾ ᱠᱟᱹᱡ ᱥᱩᱵᱤᱫᱷᱟ ᱵᱟᱹᱱᱩᱜ ᱟᱥᱮ ᱮᱱᱠᱷᱟᱱ ᱫᱚ ᱱᱚᱛᱮ ᱨᱮᱜᱮ ᱛᱟᱦᱮᱱ ᱵᱟᱲᱟ ᱦᱩᱭᱩᱜ ᱠᱟᱱᱟ ᱾
ᱚ ᱦᱚᱸ ᱾
ᱟᱹᱵᱤᱱ ᱫᱚ ᱚᱲᱟᱜ ᱨᱮᱜᱮ ᱵᱤᱱ ᱛᱟᱦᱮᱱᱟ ᱥᱮ ᱚᱱᱠᱟ ᱟᱹᱵᱤᱱ ᱵᱟᱨ ᱦᱳᱥᱴᱮᱞ ᱠᱚᱨᱮ ᱥᱮ ᱢᱮᱥ ᱠᱚᱨᱮᱜ?
ᱦᱮᱸ ᱾ ᱱᱤᱛᱚᱜ ᱢᱟ ᱚᱲᱟᱜ ᱨᱮᱜᱮ ᱢᱮᱱᱟᱜ ᱞᱤᱧᱟ ᱥᱮᱱᱚᱜ ᱟᱹᱞᱤᱧ ᱦᱟᱸᱜ ᱦᱤᱡᱩᱜ ᱠᱟᱱᱟ ᱾
ᱦᱮᱸ ᱦᱮᱸ ᱟᱹᱞᱤᱧ ᱦᱚᱸ ᱦᱚᱞᱟ ᱢᱟᱦᱫᱷᱮᱨ ᱨᱮ ᱜᱮᱞᱤᱧ ᱦᱮᱡ ᱟᱠᱟᱱᱟ ᱚᱲᱟᱜ ᱥᱮᱫ ᱪᱟᱞᱟᱣ ᱵᱟᱲᱟ ᱦᱩᱭ ᱞᱮᱱ ᱛᱟᱦᱮᱸᱜ-ᱟ ᱾
ᱟᱪᱪᱷᱟ ᱾ ᱟᱹᱞᱤᱧ ᱦᱚᱸ ᱚᱱᱛᱮ ᱡᱚᱴᱟᱣ ᱠᱚ ᱵᱟᱹᱱᱩᱜ ᱠᱚᱣᱟ ᱮᱱᱠᱷᱟᱱ ᱟᱞᱮ ᱫᱟᱲᱟᱱ ᱵᱟᱲᱟ ᱜᱮᱞᱮ ᱥᱮᱱᱚᱜ-ᱟ ᱟᱨ ᱞᱮ ᱦᱤᱡᱩᱜ-ᱟ ᱚᱱᱠᱟ ᱾
ᱟᱪᱪᱷᱟ ᱦᱮᱸ ᱱᱚᱜ-ᱚᱭ ᱪᱤᱱᱦᱟᱹᱯ ᱵᱟᱲᱟ ᱦᱩᱭᱮᱱ ᱫᱚ ᱱᱟᱦᱟᱜ ᱾ ᱦᱤᱡᱩᱜ ᱠᱷᱟᱱ ᱯᱮ ᱱᱚᱛᱮ ᱦᱳᱭ ᱾
ᱚ ᱾ ᱛᱮᱦᱮᱧ ᱮᱱᱠᱷᱟᱱ ᱱᱤᱛᱚᱜ ᱫᱚ ᱟᱢ ᱛᱤᱱᱟᱹᱜ ᱨᱮᱢ ᱚᱞᱚᱜ ᱠᱟᱱᱟ?
ᱟᱹᱞᱤᱧ ᱫᱚ ᱱᱤᱛᱚᱜ ᱫᱚ ᱤᱭᱟᱹ ᱪᱮᱫ ᱠᱚ ᱞᱟᱹᱭᱟ ᱤᱭᱟᱹ ᱱᱟᱦᱟᱜ ᱪᱮᱫ ᱠᱚ ᱞᱟᱹᱭᱟ ᱴᱩᱭᱮᱞ ᱛᱟᱭᱚᱢ ᱯᱚᱨᱮ ᱟᱭ ᱴᱤ ᱟᱭ ᱠᱚᱢᱯᱞᱤᱴ ᱦᱩᱭ ᱠᱟᱱᱟ ᱱᱮᱥ ᱟᱫᱚ ᱱᱤᱛᱚᱜ ᱜᱨᱮᱡᱩᱭᱮᱥᱚᱱ ᱧᱮᱞ ᱦᱩᱭᱩᱜ ᱠᱟᱱᱟ ᱦᱟᱯᱮ ᱪᱤᱠᱟᱹ ᱦᱩᱭᱩᱜ ᱠᱟᱱᱟ ᱱᱟᱜ ᱾
ᱚ ᱾
ᱦᱮᱸ ᱟᱹᱵᱤᱱ ᱫᱚ ᱱᱟᱜ
ᱟᱹᱞᱤᱧ ᱦᱚᱸ ᱱᱤᱛᱚᱜ ᱫᱚ ᱜᱨᱮᱡᱩᱭᱮᱥᱚᱱ
ᱟᱪᱪᱷᱟ ᱦᱮᱸ ᱟᱨ ᱟᱯᱮ ᱚᱱᱛᱮ ᱫᱚ ᱜᱨᱮᱡᱩᱭᱮᱥᱚᱱ ᱫᱚ ᱛᱤᱱᱟᱹᱜ ᱥᱟᱞ ᱢᱟᱱᱮ ᱛᱤᱱ ᱥᱟᱞ ᱜᱮ ᱢᱮᱱᱟᱜ-ᱟ ᱥᱮ ᱪᱟᱨ ᱥᱟᱞ ᱠᱟᱫ ᱠᱚᱣᱟ ᱟᱯᱮ ᱚᱱᱛᱮ?
ᱪᱟᱨ ᱥᱟᱞ ᱾
ᱟᱪᱪᱷᱟ ᱦᱮᱸ ᱛᱚ ᱟᱞᱮ ᱱᱚᱛᱮ ᱦᱚᱸ ᱢᱟᱱᱮ ᱪᱟᱨ ᱥᱟᱞ ᱟᱠᱟᱫ ᱟᱠᱚ ᱢᱟᱲᱟᱝ ᱫᱚ ᱛᱤᱱ ᱥᱟᱞ ᱛᱟᱦᱮᱸ ᱟ ᱾
ᱦᱳᱭ ᱢᱟᱱᱮ ᱚᱯᱥᱚᱱᱟᱞ ᱞᱮᱠᱟ ᱱᱤᱛᱚᱜ ᱫᱚ ᱚᱠᱚᱭ ᱨᱮ ᱾ ᱪᱟᱨ ᱥᱟᱞ ᱠᱷᱟᱱ ᱫᱚ ᱠᱚ ᱢᱮᱥᱟ ᱛᱟᱨᱟᱜ-ᱟ᱾
ᱦᱮᱸ ᱾ ᱪᱟᱨ ᱥᱟᱞ ᱨᱮ ᱟᱴᱴᱤ ᱥᱮᱢᱮᱥᱴᱟᱨ ᱵᱟ?
ᱦᱮᱸ᱾
ᱟᱪᱪ
ᱪᱷᱚ ᱢᱟᱥ ᱨᱮ ᱢᱤᱫ ᱫᱷᱟᱣ
ᱦᱮᱸ᱾
ᱵᱟᱠᱷᱟᱱ ᱟᱹᱵᱤᱱ ᱫᱚ ᱚᱲᱟᱜ ᱵᱟᱲᱦᱟᱜ ᱠᱟᱱᱟᱵᱤᱱ᱾ ᱯᱷᱟᱲᱟᱜ ᱥᱮ ᱫᱚ ᱵᱟᱵᱤᱱ ᱢᱚᱱ
ᱱᱮᱸᱜ ᱮ ᱯᱟᱲᱦᱟᱣ ᱵᱟᱲᱟ ᱦᱩᱭᱩᱜ ᱠᱟᱱ ᱛᱟᱦᱮᱸᱱᱟ ᱦᱟᱯᱮ ᱱᱤᱛᱚᱜ ᱫᱚ ᱯᱷᱳᱱ ᱠᱚᱫᱚ ᱵᱟ ᱵᱟᱲᱟ ᱦᱩᱭᱩᱜ-ᱟ᱾
ᱚ ᱚᱲᱟᱜ ᱥᱮᱫ ᱫᱚᱵᱤᱱ ᱢᱚᱱᱮ ᱵᱟᱲᱟᱭ-ᱟ ᱪᱮᱫ
ᱚᱲᱟᱜ ᱥᱮᱫ ᱥᱮᱱ ᱥᱮᱱ ᱦᱩᱭ ᱞᱮᱱ ᱛᱟᱦᱮᱸᱜ-ᱟ ᱤᱱᱠᱟᱹ ᱛᱟᱦᱮᱸ ᱦᱩᱭᱞᱮᱱ ᱛᱟᱦᱮᱸᱜ-ᱟ ᱫᱚᱥᱫᱤᱱ ᱜᱟᱱ ᱪᱟᱥ-ᱵᱟᱥ ᱠᱟᱹᱡ ᱚᱲᱟᱜ ᱨᱮ ᱜᱚᱲᱚ ᱵᱟᱲᱟ ᱦᱩᱭᱮᱱᱟ ᱦᱮᱡ ᱦᱩᱭ ᱠᱟᱱᱟ ᱦᱚᱞᱟ ᱢᱟᱸᱫᱮ ᱨᱮ ᱜᱮ᱾ ᱵᱟᱨ ᱯᱮ ᱫᱤᱱ ᱜᱮ ᱦᱩᱭ ᱠᱟᱱᱟ ᱦᱮᱡ ᱠᱟᱛᱮᱜ ᱦᱩ
ᱪᱟᱞᱟᱣ ᱦᱮᱡ ᱦᱩᱭ ᱞᱮᱱᱟ᱾
ᱚ᱾
ᱟᱨ ᱟᱯᱮ ᱚᱱᱛᱮ ᱛᱮ ᱫᱚ ᱪᱮᱫ ᱞᱮᱠᱟ ᱤᱭᱟᱹ ᱠᱚ ᱵᱟᱦᱟ ᱥᱚᱦᱚᱨᱟᱭ ᱠᱚ ᱪᱮᱫ ᱞᱮᱠᱟ ᱢᱚᱡᱽ ᱜᱮᱠᱚ ᱢᱟᱱᱟᱣᱟ?
ᱵᱟᱦᱟ ᱥᱟᱨᱦᱟᱭ ᱠᱚ ᱵᱮᱥ ᱜᱮᱞᱮ ᱢᱟᱱᱟᱣᱟ ᱢᱟᱱᱟᱣ ᱠᱚᱫᱚ ᱠᱷᱩᱱᱴᱟᱹᱣ ᱠᱚ ᱮᱱᱮᱡ ᱠᱚᱫᱚ ᱵᱟᱭ ᱦᱩᱭ ᱫᱚ
ᱟᱪᱪᱷᱟ ᱦᱮᱸ ᱟᱨ ᱟᱞᱮ ᱱᱚᱛᱮ ᱵᱮᱱ ᱦᱮᱡ ᱵᱟᱲᱟ ᱠᱟᱱᱟ ᱥᱮ ᱵᱟᱦᱟ ᱵᱟᱦᱟ ᱧᱮᱞ ᱠᱚ ᱵᱟᱦᱟ ᱯᱚᱨᱚᱵᱽ ᱨᱮ?
ᱵᱟᱦᱟ ᱧᱮᱞ ᱠᱚ ᱵᱟᱹᱞᱤᱧ ᱥᱮᱱ ᱵᱟᱲ ᱠᱟᱱᱟ ᱵᱟᱹᱱᱩᱜ ᱠᱚᱣᱟ ᱥᱮ ᱯᱮᱲᱟ ᱠᱚ᱾
ᱟᱪᱪᱷᱟ ᱦᱮᱸ ᱟᱞᱮ ᱱᱮᱛᱮ ᱨᱮᱦᱚᱸ ᱚᱱᱠᱟ ᱫᱤᱥᱚᱢ ᱵᱟᱦᱟ ᱠᱚ ᱦᱩᱭ ᱵᱟᱲᱟᱜ ᱜᱮᱭᱟ ᱵᱷᱟᱹᱜᱤ ᱜᱮ ᱵᱷᱤᱲ ᱵᱷᱤᱲ ᱵᱟᱲ ᱠᱚ ᱞᱟᱜᱟᱜᱼᱟ᱾
ᱦᱳᱭ ᱫᱤᱥᱚᱢ ᱵᱟᱦᱟ ᱫᱚ ᱦᱩᱭᱩᱜ ᱜᱮᱭᱟ, ᱥᱚᱦᱨᱟᱭ ᱠᱚᱫᱚ ᱩᱱᱟᱜ ᱤᱭᱟᱹ ᱫᱚ ᱵᱟᱭ ᱦᱩᱭᱩᱜ-ᱟ᱾
ᱦᱮᱸ ᱥᱚᱨᱦᱟᱭ ᱫᱚ ᱩᱱᱟᱹᱜ ᱟᱞᱮ ᱱᱚᱛᱮ ᱚᱱᱠᱟ ᱫᱚ ᱩᱱᱟᱹᱜ ᱫᱚ ᱵᱟᱠᱚ ᱤᱭᱟᱹᱭᱟ ᱟᱫᱚ ᱵᱟᱦᱟ ᱠᱚᱫᱚ ᱡᱟᱠ ᱢᱟᱱᱮ ᱦᱩᱭᱩᱜ ᱜᱮᱭᱟ ᱵᱷᱟᱜᱤ ᱜᱮ ᱵᱷᱤᱲ ᱵᱷᱟᱲ ᱠᱚ ᱜᱚᱴᱟ ᱟᱯᱮ ᱮᱱᱛᱮ ᱦᱚᱸ ᱥᱳᱥᱟᱞ ᱢᱤᱰᱤᱭᱟ ᱠᱚᱨᱮ ᱧᱮᱞ ᱵᱟᱲᱟ ᱦᱩᱭᱠᱟᱱ ᱜᱮᱭᱟ ᱱᱮᱛᱟᱨ ᱢᱟ ᱱᱟᱜ ᱥᱳᱥᱟᱞ ᱢᱤᱰᱤᱭᱟ ᱡᱩᱜᱽ
ᱦᱳᱭ᱾
ᱦᱳᱭ, ᱦᱩᱸ᱾ ᱫᱩᱲᱩᱵ ᱫᱩᱲᱩᱵ ᱜᱚᱴᱟ ᱨᱮᱱᱟᱜ ᱵᱤᱱ ᱧᱮᱞᱟ᱾
ᱦᱚᱸ᱾
ᱦᱚᱸ᱾
ᱟᱹᱵᱤᱱ ᱫᱚ ᱟᱞᱮᱥᱮᱫ ᱫᱟᱬᱟᱱ ᱠᱚ ᱦᱮᱡ ᱵᱟᱲᱟ ᱠᱟᱱᱟ ᱥᱮ ᱵᱟᱝ?
ᱦᱮᱸ ᱪᱟᱞᱟᱣ ᱦᱩᱭ ᱞᱮᱱ ᱛᱟᱦᱮᱸᱫ ᱢᱤᱫ ᱫᱷᱟᱣ ᱚᱱᱛᱮ ᱨᱟᱭᱨᱚᱢᱯᱩᱨ ᱥᱮᱫ᱾
ᱚ ᱰᱮᱢ ᱥᱮᱫ ᱠᱚ ᱵᱤᱱ ᱦᱮᱡ ᱵᱟᱲᱟ ᱠᱟᱱᱟ?
ᱰᱮᱢ ᱚᱱᱛᱮ ᱵᱟᱭ ᱪᱟᱞᱟᱣ ᱦᱩᱭ ᱠᱟᱱᱟ ᱪᱟᱞᱟᱣ ᱠᱚ ᱞᱟᱹᱭᱮᱫᱼᱟ ᱠᱚᱲᱟ ᱠᱚ ᱱᱤᱭᱟᱹ ᱦᱤᱡᱩᱜ ᱠᱟᱱ ᱥᱟᱱᱰᱮ ᱚᱱᱛᱮ ᱥᱩᱞᱟᱹᱭ ᱯᱟᱲ ᱰᱮᱢ ᱥᱮᱫ ᱞᱟᱹᱭ ᱟᱠᱚ ᱪᱟᱞᱟᱜ ᱠᱚ ᱞᱟᱹᱭᱮᱫᱼᱟ ᱟᱫᱚ ᱦᱟᱯᱮ ᱪᱮᱫ ᱞᱮᱠᱟ ᱪᱟᱞᱟᱜ ᱠᱟᱱᱟ ᱟᱞ ᱥᱮ ᱱᱟᱸᱜ ᱵᱟᱝ?
ᱚᱱᱟ ᱢᱟᱭᱤᱱᱤᱥ ᱛᱚ ᱫᱮᱡᱚᱜ ᱟᱯᱮ?
ᱦᱮᱸ ᱚᱠᱟ ᱠᱷᱚᱱᱟᱜ ᱠᱚ ᱞᱟᱹᱭᱮᱜᱼᱟ ᱦᱚᱸ ᱢᱟ ᱵᱟᱭ ᱪᱟᱞᱟᱣ ᱦᱩᱭ ᱠᱟᱱᱟ ᱱᱟᱸᱜ ᱢᱤᱫᱵᱟᱨ ᱦᱚᱲ ᱠᱚ ᱪᱟᱞᱟᱣ ᱞᱮᱱᱟ ᱛᱚ ᱮᱱᱠᱷᱟᱱ ᱞᱟᱹᱭᱮᱫᱼᱟ ᱪᱟᱞᱟᱣ ᱦᱩᱭᱩᱜᱼᱟ᱾
ᱦᱤᱡᱩᱜ ᱠᱷᱟᱱ ᱯᱮ ᱚᱱᱟ ᱢᱟᱭᱱᱤᱥ ᱫᱚ ᱫᱮᱡᱚᱜ ᱯᱮ ᱵᱟᱠᱷᱟᱱ ᱚᱱᱟ ᱢᱟᱭᱱᱤᱥ ᱫᱚ ᱫᱮᱡ ᱧᱚᱜᱚᱜ
ᱦᱩᱸ ᱥᱮ ᱱᱤᱭᱟᱹᱛᱮ ᱪᱟᱞᱟᱣ ᱞᱮᱱᱠᱷᱟᱱ ᱟᱯᱮ ᱮᱱᱛᱮ ᱠᱷᱚᱱ ᱫᱚ ᱥᱩᱨ ᱜᱮᱭᱟ? ᱧᱮᱞ ᱠᱟᱜᱼᱟ ᱠᱚ ᱠᱚᱲᱟ ᱠᱚ ᱪᱟᱞᱟᱣ ᱞᱮᱱᱟ ᱠᱚ᱾ ᱦᱳᱭ ᱚᱱᱟ ᱵᱩᱨᱩ ᱪᱮᱛᱟᱱ ᱫᱮᱡᱚᱜ? ᱩᱱᱟᱹᱜ ᱫᱚ ᱱᱟᱜ ᱵᱟᱹᱞᱤᱧ ᱠᱩᱞᱤ ᱠᱟ ᱠᱚᱣᱟ ᱪᱟᱞᱟᱣ ᱫᱚᱠᱚ ᱪᱟᱞᱟᱣ ᱞᱮᱱᱟ ᱫᱚ ᱢᱤᱫ ᱫᱷᱟᱣ ᱚᱸᱰᱮ ᱠᱚᱲᱟ ᱠᱚ᱾
ᱦᱚᱸ ᱚᱸᱰᱮ ᱠᱷᱚᱱᱟᱜ ᱫᱚ ᱨᱤᱞᱥ ᱠᱚᱠᱚ ᱠᱚᱨᱟᱣ ᱵᱟᱲᱟᱭᱟ ᱡᱷᱤ ᱪᱮᱦᱨᱟ ᱦᱤᱡᱩ᱾
ᱦᱩᱸᱻ ᱟᱵᱤᱱ ᱮᱱᱛᱮ ᱟᱯᱮ ᱟᱹᱛᱩ ᱫᱤᱥᱚᱢ ᱠᱷᱚᱱ ᱫᱚ ᱥᱩᱨ ᱜᱮᱭᱟ ᱯᱟᱞᱮ ᱚᱱᱟ ᱠᱚᱫᱚ᱾
ᱟᱞᱮ ᱥᱩᱨ ᱨᱮᱱᱟᱝ᱾
ᱰᱮᱢ ᱫᱚ᱾ ᱟᱪᱪᱷᱟ ᱮᱱᱠᱷᱟᱱ ᱟᱵᱤᱱ ᱢᱟᱵᱤᱱ ᱪᱟᱞᱟᱣ ᱵᱟᱲᱟ ᱟᱠᱟᱱ ᱜᱮᱭᱟ ᱫᱤᱱ ᱞᱮᱠᱟ ᱜᱮ ᱵᱟᱝ?
ᱦᱚᱸ ᱥᱮᱱ ᱵᱟᱲᱟ ᱟᱠᱟᱱᱟ ᱯᱮ, ᱟᱞᱮ ᱫᱚ ᱰᱮᱞᱤ ᱞᱮᱠᱟ᱾
ᱦᱮᱸ ᱥᱩᱨ ᱨᱮ ᱢᱮᱱᱟᱜ ᱠᱷᱟᱱ ᱫᱚᱱᱟ ᱴᱷᱤᱠ ᱜᱮᱭᱟ ᱦᱮᱸ᱾
ᱯᱟᱜᱽ ᱵᱚᱲ ᱠᱚ ᱧᱮᱞ ᱫᱟᱲᱮᱭᱟᱜ ᱛᱮ?
ᱦᱮᱸ ᱧᱮᱞ ᱦᱩᱭᱩᱜᱼᱟ ᱪᱟᱞᱟ ᱞᱮᱱᱠᱷᱟᱱ ᱢᱤᱫ ᱫᱷᱟᱣ ᱨᱮᱦᱚᱸ ᱚᱱᱛᱮ ᱨᱮ ᱠᱟᱹᱡ ᱦᱤᱨᱤᱧᱚᱜᱟᱜ ᱦᱩᱭᱩᱜᱼᱟ ᱜᱚᱴᱟ ᱞᱮᱠᱟᱜᱮ᱾ ᱟᱨ ᱛᱤᱥᱨᱮ ᱪᱟᱞᱟᱣᱱᱟ᱾
ᱦᱚᱸ᱾ ᱵᱟᱸᱜᱽᱵᱚᱲ ᱠᱚ, ᱥᱩᱞᱟᱹᱭ ᱯᱟᱴ ᱠᱚ, ᱱᱮᱥᱟ ᱠᱚ᱾ ᱦᱮᱞᱳ᱾
ᱦᱮᱸ ᱦᱮᱸ ᱟᱸᱡᱚᱢᱚᱜ ᱠᱟᱱ ᱜᱮ ᱛᱟᱵᱤᱱᱟ᱾
ᱦᱳᱭ ᱤᱭᱟᱹ ᱥᱩᱞᱟᱹᱭ ᱯᱟᱴ ᱠᱚ, ᱵᱟᱜᱽᱵᱚᱲ ᱠᱚ᱾ ᱠᱚ ᱱᱮᱥᱟ ᱠᱚ ᱡᱚᱛᱚ ᱧᱮᱞ ᱫᱮᱡ ᱦᱤᱡᱩᱜ ᱯᱮ᱾
ᱦᱮᱸ ᱢᱤᱫ ᱫᱷᱟᱣ ᱨᱮ ᱧᱮᱞ ᱛᱟᱨᱟ ᱠᱟᱜ ᱦᱩᱭᱩᱜᱼᱟ, ᱦᱩᱸ ᱠᱟᱥᱟ ᱢᱟᱜᱛᱚᱜ ᱵᱟᱭ ᱧᱟᱢᱚᱜ ᱟᱛᱚ᱾ ᱪᱟᱞᱟᱣ ᱨᱮᱜᱮ ᱢᱤᱫ ᱫᱷᱟᱹᱣ ᱨᱮᱜᱮ ᱡᱚᱛᱚ ᱧᱮᱞ ᱛᱟᱨᱟ ᱠᱟᱜ ᱢᱟ᱾
ᱩᱸᱻ
ᱟᱯᱮ ᱦᱚᱸ ᱛᱚᱵᱮ ᱥᱚᱠᱛᱚ ᱯᱮ ᱫᱟᱬᱟᱱ ᱜᱮᱭᱟ ᱫᱟᱬᱟ ᱫᱚ᱾
ᱦᱮᱸ ᱚᱠᱟ ᱥᱚᱢᱚᱭ ᱫᱟᱬᱟᱱ ᱵᱟᱲᱟᱭ ᱦᱩᱭᱩᱜ ᱜᱮᱭᱟ, ᱩᱱᱟᱹᱜ ᱵᱟᱭ ᱫᱟᱬᱟᱱ ᱵᱟᱲᱟᱭ ᱦᱩᱭᱩᱜᱼᱟ ᱚᱱᱠᱟ ᱫᱚ᱾
ᱫᱟᱬᱟᱱ ᱫᱚ ᱫᱟᱬᱟ ᱵᱟᱲᱟᱭ ᱦᱩᱭᱩᱜ ᱜᱮᱭᱟ ᱤᱱᱠᱟᱹ ᱱᱟᱥᱮ ᱱᱟᱥᱮ᱾
ᱥᱳᱥᱟᱞ ᱥᱳᱥᱟᱞ ᱢᱤᱰᱤᱭᱟ ᱠᱚᱨᱮ ᱵᱤᱱ ᱧᱮᱞ ᱵᱟᱲᱟᱭ ᱠᱚᱣᱟ, ᱵᱟᱝ ᱥᱩᱞᱟᱹᱭᱯᱟᱦᱤ ᱰᱮᱢ᱾
ᱧᱮᱞ ᱵᱟᱲᱟ ᱠᱟᱜ ᱜᱮᱭᱟᱞᱤᱧ᱾
ᱛᱚ ᱚᱱᱟ ᱪᱮᱛᱟᱱ ᱤᱭᱟᱹ ᱢᱟᱭᱱᱤᱥ ᱚᱠᱟ ᱞᱮᱠᱟ ᱧᱮᱞᱚᱜᱼᱟ?
ᱚᱱᱟ ᱠᱚᱫᱚ ᱧᱮᱞ ᱠᱟᱜ ᱞᱤᱧ ᱥᱮ ᱱᱟᱸᱜ ᱵᱟᱹᱞᱤᱧ ᱧᱮᱞ ᱠᱟᱜᱼᱟ ᱵᱟᱹᱞᱤᱧ ᱴᱷᱤᱠᱟᱹ ᱠᱟᱜᱼᱟ, ᱵᱟᱹᱞᱤᱧ ᱱᱳᱴᱤᱥ ᱠᱟᱜᱼᱟ ᱱᱟᱸᱜ᱾
ᱪᱟᱞᱟᱣᱞᱮᱱᱠᱷᱟᱱ ᱧᱮᱞ ᱦᱩᱭᱩᱜᱼᱟ ᱱᱟᱸᱜ ᱱᱤᱭᱟᱹᱛᱮ᱾
ᱟᱨ ᱤᱧ ᱢᱟ ᱤᱭᱟᱹ ᱢᱳᱵᱟᱭᱤᱞ ᱠᱚᱨᱮ ᱫᱚ ᱥᱟᱹᱨᱤ ᱛᱮᱫᱚ ᱟᱹᱰᱤ ᱦᱩᱸ ᱟᱪᱪᱷᱟ ᱪᱷᱟ ᱪᱟᱞᱟ ᱦᱩᱭᱩᱜ ᱠᱷᱟᱱᱫᱚ ᱟᱹᱵᱤᱱ ᱠᱚᱱᱴᱮᱠᱴ ᱦᱩᱭᱩᱜᱼᱟ ᱟᱵᱤᱱ ᱥᱟᱶ᱾
ᱦᱚᱭ᱾
ᱦᱳᱭ ᱦᱩᱸ᱾
ᱞᱟᱹᱭ ᱵᱤᱱ ᱥᱮ ᱱᱟᱸᱜ ᱤᱧᱦᱚᱸ ᱜᱚᱴᱟᱧ ᱥᱮᱱᱚᱜᱼᱟ ᱱᱟᱸᱜ ᱫᱟᱬᱟᱱ᱾
ᱟ ᱪᱷᱟᱦᱮᱸ ᱱᱤᱭᱟᱹᱛᱮ᱾ ᱟᱨ ᱠᱚᱲᱟ ᱠᱚ ᱪᱮᱫ ᱠᱚ ᱞᱟᱹᱭᱟ ᱦᱟᱯᱮ ᱠᱚᱲᱟ ᱠᱚᱣᱟ ᱢᱟᱵᱤᱱ ᱵᱟᱲᱟᱭ ᱜᱮᱭᱟ, ᱴᱟᱴᱠᱟ ᱢᱚᱛ ᱟᱨ ᱴᱟᱴᱠᱟ ᱠᱮᱱᱥᱮᱞᱚ᱾ ᱚ, ᱦᱚᱞᱟ ᱢᱟᱫᱷᱮᱨ ᱮᱱᱛᱮ ᱞᱮ ᱩᱥᱟᱹ ᱟᱹᱞᱤᱧ᱾ ᱟᱫᱚ ᱵᱟᱹᱞᱤᱧ ᱪᱟᱞᱟᱣ ᱟᱠᱟᱱᱟ ᱟᱱᱟ ᱚᱸᱰᱮ ᱫᱚ᱾
ᱚ ᱨᱟᱭᱨᱟᱢᱯᱩᱨᱩᱨ ᱥᱮᱫ ᱫᱚ ᱟᱫᱚ ᱟᱞᱚᱯᱮ ᱦᱤᱡᱩᱜ-ᱟ
ᱟᱪᱪᱷᱟ ᱦᱮᱸ ᱠᱚᱲᱟ ᱠᱚ ᱱᱟᱜ ᱠᱚ ᱧᱮᱞ ᱠᱟᱜ ᱜᱮᱭᱟ ᱩᱱᱠᱩ, ᱦᱮᱸ
ᱵᱟᱝ ᱟᱹᱰᱤᱜᱟᱱ ᱦᱚᱲ ᱧᱮᱞ ᱠᱟᱜ ᱨᱮᱦᱚᱸ ᱠᱚ ᱨᱟᱭᱨᱚᱝᱯᱩᱨ ᱥᱮᱫ ᱛᱮᱠᱚ ᱦᱤᱡᱩᱜ-ᱟᱠᱚ ᱵᱟᱭᱤᱠ ᱛᱮ ᱡᱮᱞᱤᱧᱚᱜ-ᱟ ᱠᱚ ᱮᱱᱠᱷᱟᱱ ᱫᱚ᱾
ᱡᱟᱦᱟᱸᱭ ᱦᱳᱭ ᱱᱟᱦᱟᱸᱜ ᱡᱟᱦᱟᱸᱭ ᱦᱟᱸᱜ ᱵᱟᱭ ᱧᱮᱞ ᱵᱟᱲᱟ ᱠᱟᱜ-ᱟ ᱮᱱᱠᱷᱟᱱ ᱚᱱᱟ ᱦᱟᱸᱜ ᱚᱠᱟᱞᱮᱠᱟ ᱞᱮᱠᱟᱱᱟᱜ ᱵᱤᱱ ᱪᱟᱞᱟᱜ ᱥᱚᱨᱚᱴᱠᱟᱴ ᱨᱟᱥ ᱛᱟᱱᱟᱜ ᱧᱮᱞ ᱵᱟᱲᱟ ᱠᱷᱟᱱ ᱱᱟᱜ ᱠᱷᱟᱱ ᱴᱷᱤᱠ ᱜᱮᱭᱟ᱾ ᱩ ᱟᱪᱪᱷᱟ ᱦᱮᱸ᱾
ᱦᱩᱸ ᱟᱪᱪᱷᱟ᱾
ᱟᱵᱤᱱ ᱛᱚᱵᱮ ᱫᱟᱲᱟ ᱵᱟᱟᱲᱲᱟ ᱠᱚᱵᱤᱱ ᱪᱟᱞᱟᱣ ᱵᱟᱲᱟ ᱜᱮᱭᱟ ᱟᱹᱵᱤᱱ ᱦᱚᱸ ᱛᱚᱵᱮ᱾
ᱦᱚᱸ᱾
ᱦᱮ ᱪᱟᱞᱟᱣ ᱫᱚᱨᱠᱟᱨ ᱜᱮ ᱫᱟᱬᱟ ᱵᱟᱲᱟ ᱦᱚᱸ ᱮᱧᱡᱚᱭ ᱫᱚᱨᱟᱨ ᱜᱮ᱾
ᱦᱩᱸ ᱡᱟᱛᱮ ᱚᱱᱮ ᱵᱩᱨᱩ ᱰᱤᱰᱮᱢ ᱠᱚ
ᱦᱮᱸ ᱪᱟᱞᱟᱣ ᱵᱟᱲᱟ ᱜᱮᱭᱟ ᱵᱩᱨᱩ ᱨᱮ ᱰᱤᱢ ᱥᱩᱨ ᱜᱮᱭᱟ᱾
ᱦᱚᱸ
ᱟᱯᱮ ᱞᱮᱠᱟ ᱜᱮ ᱱᱟᱜ ᱚᱱᱠᱟ᱾
ᱦᱳᱭ ᱟᱞᱮ ᱦᱚᱸ ᱤᱱᱟᱹᱜ ᱵᱩᱨᱩ ᱰᱤ ᱰᱮᱢ ᱟᱨ
ᱦᱮᱸ᱾ ᱦᱮᱡ ᱵᱟᱲᱟᱜ ᱜᱮᱭᱟ ᱠᱚ ᱵᱩᱨᱩᱰᱤ ᱰᱮᱢ ᱦᱚᱸ, ᱟᱵᱤᱱ ᱵᱤᱱ ᱦᱮᱡ ᱵᱟᱲᱟ ᱟᱠᱟᱱ ᱜᱮᱭᱟ ᱵᱩᱨᱩᱰᱤ ᱰᱮᱢ?
ᱵᱟᱹᱞᱤᱧ ᱥᱮᱱ ᱠᱟᱱᱟ ᱠᱟᱹᱴᱤᱡ
ᱤᱭᱟᱹ ᱠᱚ ᱦᱮᱸ ᱵᱟᱨᱟᱝ ᱰᱮᱢ ᱫᱚ ᱵᱟᱝ ᱠᱟᱱᱟ ᱚᱱᱟ ᱫᱚ, ᱤᱭᱟᱹ ᱠᱚᱵᱤᱱ ᱟᱸᱡᱚᱢᱚᱜ ᱪᱟᱱᱰᱤᱞ ᱰᱮᱢ ᱰᱮᱢᱱᱟ ᱞᱮᱠ ᱚᱱᱟ ᱠᱚᱫᱚ ᱠᱟᱹᱡ ᱢᱟᱨᱟᱝ ᱢᱟᱨᱟᱝᱟ᱾
ᱦᱳᱭ ᱦᱳᱭ᱾
ᱦᱩᱸ᱾
ᱟᱯᱮ ᱚᱱᱟ ᱫᱷᱟᱨᱟ ᱥᱮᱫ ᱨᱮᱜᱮ ᱢᱮᱱᱟᱜ-ᱟ ᱤᱭᱟᱹ ᱵᱤᱱ ᱟᱸᱡᱚᱢ ᱠᱟᱜ-ᱟ ᱠᱮᱞᱮᱱ ᱠᱚᱪᱟ ᱟᱞᱮ ᱠᱷᱚᱱ ᱜᱮ ᱯᱟᱲᱟᱜ-ᱟ ᱠᱮᱞᱮᱱ ᱠᱷ ᱪᱟ᱾
ᱦᱩᱸ ᱠᱟᱹᱭᱞᱟᱱ ᱠᱚᱪ
ᱠᱟᱹᱞᱟᱢ ᱠᱚᱪᱟ ᱦᱳᱭ᱾
ᱵᱟᱹᱞᱤᱧ ᱟᱸᱡᱚᱢ ᱟᱠᱟᱜ-ᱟ ᱥᱮᱱ ᱫᱚᱞᱤᱧ ᱥᱮᱱ ᱠᱟᱱᱟ ᱚᱱᱟ ᱜᱷᱟᱴᱥᱤᱞᱟᱹ ᱯᱟᱹᱪᱞᱟᱹ ᱛᱚ?
ᱵᱟᱝ ᱚᱱᱟ ᱫᱚ ᱦᱟᱱᱛᱮ ᱧᱚᱜ ᱯᱟᱲᱟᱜ-ᱟ ᱤᱭᱟᱹ ᱰᱩᱢᱵᱨᱤ ᱠᱚᱵᱮᱱ ᱟᱸᱡᱚᱢ ᱟᱠᱟᱜ-ᱟ?
ᱦᱚᱸ ᱦᱚᱸ ᱟᱡᱚᱢ ᱠᱟᱜ ᱟᱹᱞᱤᱧ ᱾ ᱚᱱᱟ ᱫᱚ ᱜᱟᱰᱟ ᱜᱮ ᱠᱚ ᱛᱚᱞ ᱟᱠᱟᱫ-ᱟ ᱛᱚ?
ᱜᱟᱰᱟ ᱫᱚ ᱵᱟᱝ ᱚᱱᱟ ᱫᱚ ᱢᱟᱱᱮ ᱡᱷᱟᱨᱱᱟ ᱞᱮᱠᱟ ᱢᱮᱱᱟᱜ-ᱟ ᱵᱩᱨᱩ ᱟᱹᱰᱤᱜᱟᱱ ᱵᱩᱨᱩ ᱢᱮᱱᱟᱜ-ᱟ ᱚᱸᱰᱮ᱾ ᱫᱟᱜ ᱞᱮᱡᱤ-ᱟ ᱟᱹᱰᱤ ᱪᱮᱦᱨᱟ ᱢᱟᱱᱮ ᱧᱩᱨᱩᱜ-ᱟ ᱪᱮᱛᱟᱱ ᱠᱷᱚᱱ᱾
ᱚ ᱦᱚᱸ ᱥᱮᱱᱟ ᱠᱟᱱᱟᱵᱤᱱ